ᱡᱚᱦᱟᱨ ᱜᱮ ᱾
ᱦᱮᱸ ᱡᱚᱦᱟᱨ ᱜᱮ ᱾
ᱫᱤᱭᱮ ᱪᱮᱜ ᱮᱢ ᱪᱤᱠᱟᱭᱮᱫᱟ ᱱᱤᱛᱚᱜ ᱫᱚ?
ᱱᱤᱛᱚᱜ ᱫᱚ ᱟᱯᱟᱛᱚᱛᱚ ᱱᱤᱛᱚᱜ ᱫᱚᱧ ᱮᱸ ᱡᱚᱢ ᱵᱟᱲᱟ ᱠᱟᱛᱮᱫ ᱦᱟᱸᱜ ᱫᱩᱲᱩᱵ ᱠᱚ ᱦᱩᱭ ᱠᱟᱱᱟ ᱾ ᱛᱚ ᱟᱢᱫᱚ ᱪᱮᱜ ᱠᱚᱢ ᱪᱤᱠᱟᱹᱭᱮᱫᱟ?
ᱦᱳᱭ ᱤᱧ ᱦᱚᱸ ᱡᱚᱢ ᱠᱟᱛᱮᱫ ᱜᱮ ᱱᱚᱜᱼᱚᱭ ᱵᱟᱦᱨᱮ ᱥᱮᱫ ᱤᱧ ᱱᱟᱥᱮᱱᱟᱜ ᱫᱟᱬᱟᱧ ᱩᱰᱩᱠ ᱠᱟᱱᱟ ᱦᱟᱸᱜ ᱾
ᱛᱚᱵᱮ ᱱᱟᱯᱟᱭ ᱜᱮᱭᱟᱢ ᱛᱚ?
ᱦᱳᱭ ᱱᱟᱯᱟᱭ ᱜᱮ, ᱟᱢᱜᱮ ᱚᱠᱟ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱜᱮ ᱢᱤᱱᱟᱹᱧᱟ ᱱᱤᱛ ᱦᱟᱹᱵᱤᱡ ᱫᱚ ᱾
ᱦᱳᱭ ᱦᱳᱭ ᱱᱟᱯᱟᱭ ᱛᱟᱦᱮᱸ ᱜᱮ ᱵᱩᱜᱤᱭᱟ ᱾
ᱮᱠᱫᱚᱢ ᱱᱟᱯᱟᱭ ᱵᱟᱝ ᱛᱟᱦᱮᱸ ᱞᱮᱱᱠᱷᱟᱱ ᱫᱚ ᱪᱤᱠᱟᱹᱛᱮ ᱦᱩᱭᱩᱜᱼᱟ ᱾ ᱱᱟᱯᱟᱭ ᱜᱮᱛᱟᱵᱚᱱ ᱟᱹᱰᱤ ᱞᱟᱠᱛᱤ ᱾
ᱱᱟᱯᱟᱭ ᱡᱤᱭᱟᱹᱲ ᱥᱚᱵ ᱥᱚᱢᱚᱭ ᱨᱟᱹᱥᱠᱟᱹ ᱛᱟᱦᱮᱱ ᱦᱩᱭᱩᱜ ᱠᱟᱱᱟ ᱞᱟᱹᱠᱛᱤ ᱠᱟᱱᱟ ᱚᱱᱟ ᱠᱚ ᱾ ᱟᱢ ᱨᱟᱹᱥᱠᱟᱹᱢ ᱛᱟᱦᱮᱱ ᱠᱷᱟᱱ ᱦᱚᱸ ᱦᱚᱲᱢᱚ ᱦᱚᱸ ᱨᱟᱹᱥᱠᱟᱹ ᱨᱮ ᱛᱟᱦᱮᱸᱱᱟ ᱯᱷᱟᱨᱱᱟᱣ ᱨᱮ ᱛᱟᱦᱮᱱᱟ ᱾
ᱮᱠᱫᱚᱢ ᱾ ᱨᱟᱹᱥᱠᱟᱹ ᱨᱮ ᱦᱚᱲᱢᱚ ᱵᱟᱝ ᱫᱚᱦᱚ ᱞᱮᱱ ᱠᱷᱟᱱ ᱦᱟᱸᱜ ᱱᱟᱸᱦᱟᱜ ᱯᱚᱨᱮ ᱯᱚᱨᱮ ᱛᱮ ᱦᱟᱸᱜ
ᱵᱟᱹᱭ ᱵᱟᱹᱭᱛᱮ ᱵᱚᱦᱚᱜ ᱠᱚᱦᱚᱸ ᱢᱟᱱᱮ ᱵᱟᱹᱲᱤᱡ ᱪᱟᱞᱟᱜ ᱟᱥᱮ ᱢᱟᱱᱮ ᱚᱲᱟᱜ ᱨᱮ ᱠᱚᱨᱮ ᱚᱱᱠᱟ ᱛᱟᱦᱮᱸᱱ ᱠᱷᱟᱡ ᱫᱚ ᱾
ᱵᱮᱥᱤ ᱥᱚᱵ ᱥᱚᱢᱚᱭ ᱪᱟᱸᱜᱟ ᱨᱮᱜᱮ ᱛᱟᱦᱮᱸᱼᱟ ᱾ ᱡᱮᱢᱚᱱ ᱠᱮᱴᱮᱡ ᱧᱚᱜ ᱛᱟᱦᱮᱸ ᱦᱩᱭᱩᱜᱼᱟ ᱾ ᱟᱞᱜᱟ ᱠᱟᱛᱮᱜ ᱛᱟᱦᱮᱸ ᱞᱮᱱᱠᱷᱟᱱ ᱫᱚ ᱵᱟᱝ ᱜᱟᱱᱚᱜᱼᱟ ᱠᱮᱴᱮᱡ ᱧᱚᱜ ᱜᱮ ᱛᱟᱦᱮᱸ ᱜᱟᱱᱚᱜᱼᱟ, ᱥᱮ ᱛᱚ ᱛᱮᱦᱤᱧ ᱫᱚ ᱦᱮᱸᱜ ᱤᱭᱟᱛᱟᱢ ᱫᱚ ᱛᱤᱦᱤᱧ ᱫᱚ ᱦᱟᱸᱜ ᱤᱥᱤᱱ ᱱᱤᱭᱟᱹ ᱵᱟᱨᱟᱭ ᱠᱟᱛᱮᱫ ᱞᱟᱝ ᱜᱚᱞᱯᱚ ᱞᱮᱜᱮ
ᱦᱳᱭ ᱦᱳᱭ ᱡᱚᱢ ᱧᱩ ᱜᱮᱥᱮ ᱢᱟᱨᱟᱝ ᱠᱟᱛᱷᱟ ᱠᱟᱱᱟ ᱡᱚᱢ ᱧᱩ ᱡᱚᱢᱟᱵᱚᱱ ᱧᱩᱭᱟᱵᱚᱱ ᱨᱟᱹᱥᱠᱟᱹ ᱭᱟᱵᱚᱱ ᱟᱨ ᱪᱮᱫ ᱟᱨ ᱫᱚᱨᱠᱟᱨ ᱵᱟᱹᱱᱩᱜᱼᱟ ᱚᱱᱠᱟᱱᱟᱜ ᱫᱚ ᱦᱳᱭ ᱥᱮ ᱾
ᱮᱠᱫᱚᱢ ᱛᱟᱦᱞᱮ ᱤᱥᱤᱱ ᱠᱚᱫᱚ ᱦᱟᱸᱜ ᱡᱤᱞ ᱩᱛᱩ ᱠᱚ ᱤᱥᱤᱱ ᱦᱟᱸᱜ ᱨᱮᱥᱤᱯᱤ ᱠᱚᱦᱚᱸ ᱵᱟᱰᱟᱭ ᱜᱮᱭᱤᱱ ᱟᱨ ᱡᱤᱞ ᱠᱚᱦᱚᱸ ᱡᱮᱢᱚᱱ ᱥᱩᱠᱨᱤ ᱡᱤᱞ, ᱯᱳᱞᱴᱤ ᱡᱤᱞ, ᱫᱮᱥᱤ ᱥᱤᱢ ᱡᱤᱞ ᱟᱨᱦᱚᱸ ᱡᱟᱦᱟᱸ ᱠᱷᱟᱥᱤ ᱡᱤᱞ ᱠᱚ ᱟᱨᱦᱚᱸ ᱡᱤᱞ ᱟᱹᱰᱤ ᱞᱮᱠᱟᱱ ᱡᱤᱭᱟᱹᱞᱤ ᱠᱚᱣᱟᱜ ᱡᱤᱞ ᱠᱚ ᱢᱟᱱᱮ ᱡᱟᱦᱟᱸᱭ ᱥᱮᱸᱫᱽᱨᱟ ᱟᱹᱜᱩ ᱡᱤᱞ ᱠᱚ ᱚᱱᱟ ᱠᱚᱦᱚᱸ ᱤᱥᱤᱱᱤᱧ ᱵᱟᱰᱟᱭ ᱜᱮᱭᱟ ᱾ ᱛᱚ ᱥᱟᱠᱥᱚᱵᱽᱡᱤ ᱠᱚ ᱞᱟᱹᱭ ᱞᱮᱠᱷᱟᱱ ᱫᱚ ᱡᱷᱚᱛᱚ ᱞᱮᱠᱟᱱᱟᱜ ᱡᱮ ᱥᱟᱠ ᱥᱚᱵᱽᱡᱤ ᱠᱚᱦᱚᱸ ᱤᱥᱤᱱᱤᱧ ᱵᱟᱰᱟᱭ ᱜᱮᱭᱟ ᱾ ᱛᱚ ᱤᱥᱤᱱ ᱡᱟᱦᱟᱸ ᱤᱥᱤᱱ ᱡᱤᱞ ᱦᱮᱸᱥᱮ ᱡᱤᱞ ᱡᱚᱠᱷᱚᱱ ᱵᱚᱱ ᱤᱥᱤᱱᱟ ᱛᱚᱠᱷᱚᱱ ᱫᱚ ᱦᱟᱸᱜ ᱢᱟᱲᱟᱝ ᱨᱮ ᱠᱚᱲᱦᱟᱭ ᱪᱩᱞᱦᱟᱹ ᱫᱷᱚᱨᱟᱣ ᱠᱟᱛᱮ ᱠᱚᱲᱦᱟᱭ ᱵᱚᱱ ᱪᱚᱸᱫᱟᱭᱟ ᱠᱚᱲᱦᱟᱭ ᱪᱚᱸᱫᱟ ᱠᱟᱛᱮᱫ ᱡᱚᱠᱷᱚᱱ ᱠᱚᱲᱦᱟᱭ ᱞᱚᱞᱚᱜᱼᱟ ᱛᱚᱠᱷᱚᱱ ᱦᱟᱸᱜ ᱚᱱᱟ ᱛᱩᱲᱤ ᱥᱩᱱᱩᱢ ᱛᱩᱲᱤ ᱥᱩᱱᱩᱢ ᱵᱚᱱ ᱫᱩᱞᱟ ᱛᱩᱲᱤ ᱥᱩᱱᱩᱢ ᱫᱩᱞ ᱠᱟᱛᱮᱜ ᱚᱱᱟ ᱥᱩᱱᱩᱢ ᱡᱚᱠᱷᱚᱱ ᱞᱚᱞᱚ ᱠᱟᱛᱮ ᱟᱫᱚ ᱡᱚᱠᱷᱚᱱ ᱢᱤᱫᱴᱟᱝ ᱫᱷᱩᱸᱣᱟᱹ ᱞᱮᱠᱟ ᱨᱟᱠᱟᱜᱼᱟ ᱛᱚᱠᱷᱚᱱ ᱟᱫᱚ ᱦᱟᱸᱜ ᱯᱮᱸᱭᱟᱡᱽ ᱵᱚᱱ ᱮᱢᱟᱜᱼᱟ᱾ ᱟᱨ ᱜᱚᱴᱟ ᱜᱚᱨᱚᱢ ᱢᱚᱥᱞᱟ ᱵᱚᱱ ᱮᱢᱟ ᱫᱤᱭᱮ ᱚᱱᱟ ᱜᱷᱟᱱᱴᱟ ᱜᱷᱟᱱᱴᱟ ᱛᱮ ᱡᱚᱠᱷᱚᱱ ᱦᱟᱸᱜ ᱚᱱᱟ ᱯᱮᱸᱭᱟᱡᱽ ᱟᱨ ᱚᱱᱟ ᱜᱚᱨᱚᱢ ᱢᱚᱥᱞᱟ ᱟᱨᱟᱜ ᱩᱛᱟᱹᱨᱚᱜᱼᱟ ᱛᱚᱠᱷᱚᱱ ᱫᱚ ᱦᱟᱸᱜ ᱚᱱᱟ ᱡᱟᱦᱟᱸ ᱜᱮᱫ ᱠᱚᱨᱟ ᱟᱨ ᱟᱵᱩᱜ ᱠᱟᱛᱮᱫ ᱚᱱᱟ ᱡᱮᱞ ᱴᱟᱜ ᱚᱱᱟ ᱠᱚᱲᱦᱟᱭ ᱨᱮ ᱠᱷᱟᱸᱡᱚᱭᱟᱢ ᱚᱱᱟ ᱠᱚᱲᱦᱟᱭ ᱨᱮ ᱠᱷᱟᱸᱡᱚ ᱠᱟᱛᱮᱜ ᱚᱱᱟ ᱦᱚᱸ ᱜᱷᱟᱱᱴᱟ ᱤᱫᱤ ᱦᱩᱭᱩᱜᱼᱟ ᱜᱷᱟᱱᱴᱟ ᱤᱫᱤ ᱦᱩᱭᱩᱜᱼᱟ ᱡᱮ ᱡᱚᱠᱷᱚᱱ ᱦᱟᱸᱜ ᱚᱱᱟ ᱟᱨᱠᱤ ᱯᱩᱸᱰ ᱯᱩᱸᱰ ᱵᱷᱟᱵᱽ ᱡᱚᱠᱷᱚᱱ ᱦᱩᱭᱩᱜᱼᱟ ᱯᱩᱸᱰ ᱯᱩᱸᱰ ᱧᱮᱞᱚᱜᱼᱟ ᱛᱚᱠᱷᱚᱱ ᱛᱚᱠᱷᱚᱱ ᱫᱚ ᱵᱩᱞᱩᱝ ᱵᱚᱱ ᱮᱢᱟᱜᱼᱟ ᱵᱩᱞᱩᱝ ᱮᱢ ᱞᱮᱠᱷᱟᱱ ᱫᱚ ᱪᱮᱫ ᱚᱱᱟ ᱡᱤᱞ ᱴᱟᱜ ᱞᱚᱜᱚᱱ ᱥᱮ ᱢᱟᱱᱮ ᱛᱟᱲᱟᱛᱟᱲᱤ ᱞᱚᱜᱚᱱ ᱥᱮ ᱥᱮᱫ ᱜᱮ ᱤᱥᱤᱱᱚᱜᱼᱟ ᱟᱹᱰᱤ ᱡᱚᱞᱫᱤ ᱜᱮ ᱤᱥᱤᱱᱚᱜᱼᱟ ᱟᱨ ᱚᱱᱟ ᱤᱥᱤᱱ ᱡᱮᱞ ᱤᱥᱤᱱ ᱠᱟᱛᱮᱫ ᱢᱮ ᱫᱤᱭᱮ ᱡᱚᱠᱷᱚᱱ ᱟᱨᱟᱜ ᱟᱨᱟᱜ ᱵᱷᱟᱵ ᱦᱤᱡᱩᱜᱼᱟ ᱛᱚᱠᱷᱚᱱ ᱫᱚ ᱦᱟᱸᱜ ᱚᱱᱟ ᱨᱤᱫ ᱠᱚᱨᱟᱣ ᱟᱫᱟ ᱨᱚᱥᱩᱱ ᱢᱟᱨᱤᱡ ᱜᱳᱴᱟ ᱫᱷᱚᱸᱱᱮ ᱜᱳᱴᱟ ᱡᱮᱨᱮ ᱜᱚᱴᱟ ᱜᱩᱞᱠᱤ ᱱᱚᱜᱼᱚ ᱱᱚᱣᱟ ᱠᱚ ᱢᱤᱫᱴᱟᱝ ᱜᱩᱲᱜᱩᱡ ᱫᱷᱤᱨᱤ ᱨᱮ ᱨᱤᱫ ᱠᱟᱛᱮᱜ ᱟᱫᱚ ᱚᱱᱟ ᱢᱚᱥᱞᱟ ᱵᱚᱱ ᱞᱟᱜᱟᱜᱼᱟ ᱚᱱᱟ ᱢᱚᱥᱞᱟ ᱞᱟᱜᱟ ᱠᱟᱛᱮᱜ ᱱᱟᱥᱮᱱᱟᱜ ᱢᱤᱫ ᱵᱟᱹᱴᱤ ᱦᱚᱯᱚᱱ ᱫᱟᱜ ᱮᱢ ᱠᱟᱛᱮ ᱟᱫᱚ ᱥᱟᱥᱟᱝ ᱵᱩᱱ ᱮᱢᱟᱜᱼᱟ ᱫᱤᱭᱮ ᱚᱱᱟ ᱢᱤᱫ ᱵᱟᱹᱴᱤ ᱦᱚᱯᱚᱱ ᱫᱟᱜ ᱮᱢ ᱠᱟᱛᱮᱫ ᱚᱱᱟ ᱡᱮᱞ ᱫᱚᱵᱚᱱ ᱠᱚᱥᱟᱣ ᱦᱚᱪᱚᱭᱟ ᱡᱟᱛᱮ ᱵᱷᱟᱜᱤ ᱴᱷᱤᱠ ᱟᱨᱠᱤ ᱚᱱᱟᱢᱼᱼ ᱢᱚᱥᱞᱟ ᱢᱚᱸᱡᱽ ᱥᱟᱺᱦᱤᱡ ᱚᱱᱟ ᱡᱮᱞ ᱨᱮ ᱵᱚᱞᱚᱱ ᱢᱟ ᱦᱮᱸ ᱥᱮ ᱚᱱᱟ ᱡᱮᱞ ᱟᱫᱚᱼᱼ ᱫᱚ ᱚᱱᱟ ᱢᱚᱥᱞᱟ ᱛᱮ ᱮᱢ ᱠᱟᱛᱮ ᱠᱤᱪᱷᱩ ᱠᱷᱚᱱ ᱜᱷᱟᱱᱴᱟ ᱠᱟᱛᱮ ᱟᱫᱚ ᱵᱚᱱ ᱯᱚᱴᱚᱢ ᱫᱚᱦᱚᱭᱟ ᱯᱚᱴᱚᱢ ᱫᱚᱦᱚ ᱠᱟᱛᱮᱜ ᱚᱱᱟ ᱟᱫᱚ ᱚᱠᱟ ᱞᱮᱠᱟ ᱦᱟᱸᱜ ᱚᱱᱟ ᱡᱮᱞᱮᱢᱼᱼ ᱤᱥᱤᱱᱟ ᱟᱢ ᱠᱚᱥᱟ ᱠᱚᱥᱟᱢ ᱤᱥᱤᱱᱟ ᱥᱮ ᱨᱟᱥᱮᱢ ᱤᱥᱤᱱᱟ ᱥᱮ ᱦᱟᱞᱠᱟ ᱨᱟᱥᱮᱢ ᱤᱥᱤᱱᱟ ᱥᱮ ᱯᱩᱨᱟᱹ ᱫᱟᱜ ᱜᱮᱢ ᱟᱸᱡᱮᱫ ᱪᱟᱵᱟᱭᱟ ᱦᱮᱸ ᱥᱮ ᱛᱚᱼᱼ ᱚᱱᱟ ᱤᱥᱤᱱ ᱞᱟᱹᱜᱤᱫ ᱛᱮ ᱟᱫᱚ ᱚᱱᱟ ᱫᱚ ᱟᱢ ᱪᱮᱛᱟᱱ ᱨᱮᱜᱮᱼᱼ ᱪᱮᱜᱠᱟᱢ ᱤᱥᱤᱱᱟ ᱫᱮ ᱚᱱᱟᱼᱼ ᱤᱧ ᱫᱚ ᱦᱟᱸᱜ ᱨᱟᱥᱮ ᱞᱮᱠᱟᱧ ᱤᱥᱤᱱ ᱫᱟ ᱛᱚ ᱚᱱᱟ ᱫᱚ ᱦᱟᱸᱜ ᱰᱷᱟᱠᱟᱱ ᱛᱮ ᱢᱤᱫᱴᱟᱝ ᱰᱷᱟᱠᱱᱟ ᱛᱤᱧ ᱯᱚᱴᱚᱢ ᱠᱟᱜᱼᱟ ᱯᱚᱴᱚᱢ ᱠᱟᱛᱮᱫ ᱦᱟᱭ ᱦᱟᱰᱮᱡ ᱦᱚᱪᱚᱭᱟ ᱦᱟᱰᱮᱡ ᱪᱚᱭᱟ ᱦᱟᱰᱮᱡ ᱦᱟᱰᱮᱡ ᱛᱮ ᱡᱚᱠᱷᱚᱱ ᱤᱱᱟᱹ ᱯᱩᱨᱟᱹ ᱤᱥᱤᱱ ᱪᱟᱵᱟᱜᱼᱟ ᱫᱤᱭᱮ ᱟᱫᱚ ᱚᱱᱟ ᱰᱷᱟᱠᱱᱟᱧ ᱚᱴᱟᱜ ᱠᱤᱫ ᱜᱮ ᱟᱫᱚᱧ ᱜᱷᱟᱱᱴᱟᱣᱟᱜᱼᱟ ᱜᱷᱟᱱᱴᱟ ᱜᱷᱟᱱᱴᱟ ᱛᱮ ᱚᱱᱟ ᱫᱟᱜ ᱤᱧ ᱫᱟᱜ ᱤᱧ ᱨᱚᱦᱚᱲ ᱦᱚᱪᱚᱭᱟ ᱦᱮᱸ ᱥᱮ ᱚᱱᱟ ᱫᱟᱜ ᱡᱚᱠᱷᱚᱱ ᱨᱚᱦᱚᱲ ᱪᱟᱵᱟᱜᱼᱟ ᱟᱫᱚ ᱛᱚᱠᱷᱚᱱ ᱦᱟᱸᱜ ᱚᱱᱟᱧ ᱟᱫᱚ ᱠᱚᱥᱟ ᱠᱚᱥᱟ ᱴᱟᱭᱤᱯ ᱦᱳᱭᱳᱜᱼᱟ ᱡᱮᱢᱚᱱᱼᱼ ᱤᱭᱟᱹ ᱴᱟᱭᱤᱯ ᱮᱠᱴᱩ ᱞᱮᱸᱴᱚ ᱴᱟᱭᱤᱯ ᱛᱟᱦᱮᱱ ᱢᱟ ᱡᱟᱛᱮ ᱡᱚᱢ ᱜᱟᱱᱚᱜ ᱢᱟ ᱦᱮᱸ ᱥᱮᱼᱼ ᱫᱤᱭᱮ ᱚᱱᱟ ᱦᱟᱸᱜ ᱟᱬᱜᱚ ᱠᱟᱛᱮᱫ ᱟᱫᱚᱼᱼ ᱫᱤᱭᱮ ᱟᱫᱚ ᱡᱚᱢ ᱦᱩᱭᱩᱜᱼᱟ ᱦᱮᱸ ᱥᱮ ᱫᱤᱭᱮ ᱦᱟᱸᱜ, ᱟᱫᱚ ᱟᱹᱰᱤ ᱴᱟᱭᱤᱢ ᱫᱚ ᱟᱹᱰᱤ ᱞᱮᱠᱟᱱ ᱥᱟᱢᱟᱱ ᱠᱚᱦᱟᱸᱜ ᱵᱟᱝ ᱛᱟᱦᱮᱱᱟ᱾ ᱛᱚ ᱚᱱᱟ ᱠᱷᱟᱹᱛᱤᱨ ᱛᱮ ᱡᱟᱦᱟᱸ ᱡᱟ ᱩᱰᱩᱜ ᱥᱟᱢᱟᱱ ᱠᱚ ᱛᱟᱦᱮᱱ ᱜᱮᱭᱟ᱾ ᱚᱱᱟ ᱛᱮ ᱦᱟᱸᱜ ᱩᱱᱠᱩ ᱤᱛᱷᱱᱟᱹᱭ ᱜᱮᱭᱟ ᱦᱮᱸ ᱥᱮ᱾
ᱦᱳᱭ, ᱟᱹᱰᱤ ᱟᱹᱰᱤ ᱢᱚᱸᱡᱽ ᱵᱮᱱ ᱞᱟᱹᱭ ᱠᱮᱜᱼᱟ᱾
ᱦᱩᱸ᱾ ᱛᱚᱵᱮ ᱜᱚᱢᱠᱮ, ᱟᱹᱵᱤᱱ ᱫᱚ ᱦᱟᱸᱜ ᱦᱮᱸ, ᱱᱚᱝᱠᱟ ᱤᱥᱤᱱ ᱵᱟᱥᱟᱝ ᱠᱚᱫᱚ ᱪᱮᱫ ᱪᱮᱫ ᱵᱮᱱ ᱵᱟᱰᱟᱭᱟ? ᱥᱮ ᱪᱮᱫ ᱪᱮᱫ ᱠᱚᱵᱮᱱ ᱤᱥᱤᱱ ᱵᱟᱲᱟ ᱠᱟᱫᱟ? ᱦᱮᱸ ᱥᱮ᱾ ᱥᱮ ᱱᱚᱣᱟ ᱠᱚ ᱤᱥᱤᱱ ᱫᱚ ᱟᱹᱰᱤ ᱢᱟᱱᱮ ᱵᱟᱰᱟᱭ ᱫᱚᱨᱠᱟᱨ ᱫᱚ ᱞᱟᱹᱠᱛᱤ ᱠᱟᱱ ᱜᱮᱭᱟ, ᱦᱮᱸ ᱥᱮ᱾ ᱯᱚᱨᱮ ᱛᱮ ᱦᱟᱸᱜ ᱱᱤᱡᱮ ᱦᱮᱸ ᱯᱚᱨᱮ ᱛᱮ ᱦᱟᱸᱜ᱾ ᱮᱠᱫᱚᱢ ᱯᱚᱨᱮ ᱛᱮ ᱦᱟᱸᱜ ᱟᱵᱚ ᱜᱮ ᱦᱟᱸᱜ ᱤᱥᱤᱱ ᱠᱟᱛᱮ ᱦᱟᱸᱜ ᱡᱟᱦᱟᱸ ᱠᱚᱨᱮ ᱮᱠᱞᱟᱢ ᱛᱟᱦᱮᱱᱟ᱾ ᱚᱱᱟ ᱠᱚᱨᱮ ᱫᱚ ᱮᱠᱞᱟ ᱜᱮ ᱦᱟᱸᱜ ᱤᱥᱤᱱ ᱠᱟᱛᱮᱫ ᱡᱚᱢ ᱦᱩᱭᱩᱜᱼᱟ᱾ ᱥᱮ ᱟᱹᱰᱤ ᱟᱹᱰᱤ ᱴᱟᱭᱤᱢ ᱫᱚ ᱫᱟᱬᱟᱱ ᱪᱟᱞᱟᱣ ᱠᱟᱛᱮ ᱦᱚᱸ ᱮᱠᱞᱟ ᱜᱮ ᱪᱟᱞᱟᱣ ᱞᱮᱱᱠᱷᱟᱱ ᱫᱚ ᱤᱥᱤᱱ ᱠᱟᱛᱮᱫ ᱜᱮ ᱡᱚᱢ ᱦᱩᱭᱩᱜᱼᱟ᱾ ᱛᱚᱵᱮ ᱜᱚᱢᱠᱮ, ᱟᱹᱵᱤᱱ ᱦᱮᱸ ᱜᱚᱢᱠᱮ ᱞᱮᱭ ᱵᱤᱱ?
ᱢᱮᱱᱫᱟᱹᱧ ᱢᱟᱹᱱᱢᱤ ᱡᱤᱭᱚᱱ ᱨᱮᱫᱚ ᱮᱠᱷᱚᱱ ᱫᱚ ᱡᱟᱦᱟᱸᱛᱤ ᱱᱟᱹᱜ ᱩᱛᱱᱟᱹᱣ ᱠᱟᱱᱟ᱾ ᱱᱤᱠᱷᱚᱱ ᱫᱚ ᱵᱟᱹᱲᱛᱤ ᱠᱟᱭᱛᱮ ᱱᱤᱡᱮᱛᱮ ᱤᱥᱤᱱ ᱠᱟᱛᱮᱜ ᱜᱮ ᱡᱚᱢ ᱜᱮ ᱵᱩᱜᱤᱭᱟ ᱦᱮᱸ ᱥᱮ᱾ ᱱᱤᱡᱮ ᱡᱩᱫᱤ ᱵᱟᱢ ᱥᱮᱬᱟ ᱠᱟᱜᱼᱟ ᱛᱟᱦᱞᱮ ᱠᱷᱟᱡ ᱫᱚ ᱦᱟᱯᱮᱱ ᱫᱤᱱᱨᱮ ᱚᱱᱠᱟ ᱮᱸᱴᱠᱮᱴᱚᱬᱮ ᱦᱳᱭ ᱫᱟᱲᱮᱭᱟᱜᱼᱟ ᱮᱸᱴᱠᱮᱴᱚᱬᱮ ᱵᱚᱞᱛᱮ ᱱᱚᱝᱠᱟ ᱦᱳᱭᱳᱜᱼᱟ ᱵᱟᱢ ᱵᱟᱲᱟᱭᱟ ᱤᱥᱤᱱ ᱠᱚ ᱛᱟᱦᱞᱮ ᱠᱷᱟᱡᱽ ᱫᱚ ᱵᱟᱦᱮᱨ ᱨᱮ ᱥᱮᱱ ᱠᱟᱛᱮ ᱡᱚᱢ ᱦᱳᱭᱳᱜ ᱛᱟᱢᱟ᱾ ᱵᱟᱦᱨᱮ ᱪᱮᱫ ᱞᱮᱠᱟ ᱠᱚ ᱤᱥᱤᱱ ᱤᱥᱤᱱ ᱵᱟᱥᱟᱝᱼᱟ, ᱩᱱᱠᱩ ᱵᱟᱲᱤᱡ ᱦᱚᱭᱛᱚ ᱯᱚᱫᱫᱷᱚᱛᱤ ᱛᱮᱠᱚ ᱤᱥᱤᱱ ᱞᱮᱠᱷᱟᱡ ᱟᱢᱟᱜ ᱦᱚᱲᱢᱚ ᱵᱟᱹᱲᱤᱡ ᱫᱟᱲᱮᱭᱟᱜᱼᱟ᱾ ᱞᱟᱡ ᱵᱟᱹᱲᱤᱡ ᱫᱟᱲᱮᱭᱟᱜᱼᱟ᱾ ᱚᱥᱩᱵᱤᱫᱷᱟ ᱦᱳᱭᱳᱜᱼᱟ, ᱦᱳᱭ ᱥᱮ᱾
ᱦᱮᱸ, ᱟᱫᱚ ᱡᱷᱚᱛᱚ ᱡᱟᱭᱜᱟ ᱨᱮᱫᱚ ᱥᱚᱢᱟᱱ ᱥᱮ ᱥᱚᱢᱟᱱ ᱥᱟᱹᱦᱤᱡ ᱢᱚᱥᱞᱟ ᱠᱚᱫᱚ ᱵᱟᱝ ᱠᱚ ᱮᱢᱚᱜᱼᱟ, ᱥᱮ᱾ ᱟᱨ ᱡᱟᱹᱥᱛᱤ ᱢᱚᱥᱞᱟᱭ ᱮᱢ ᱞᱮᱠᱷᱟᱱ ᱫᱚ ᱦᱟᱸᱜ ᱡᱟᱹᱥᱛᱤ ᱢᱚᱥᱞᱟ ᱡᱚᱢ ᱦᱚᱸ ᱵᱟᱝ ᱵᱷᱟᱹᱜᱮᱭᱟ᱾ ᱢᱟᱱᱮ ᱢᱚᱸᱡᱽ ᱫᱚ ᱵᱟᱝ ᱢᱚᱥᱞᱟ ᱫᱚ ᱢᱟᱱᱮ ᱦᱟᱞᱠᱟ ᱦᱟᱞᱠᱟ ᱢᱚᱥᱞᱟ ᱠᱚᱢ ᱡᱚᱢ ᱞᱮᱠᱷᱟᱱ ᱚᱱᱟ ᱫᱚ ᱢᱟᱱᱮ ᱦᱩ, ᱦᱚᱲᱢᱚ ᱯᱚᱠᱠᱷᱮ ᱫᱚ ᱴᱷᱤᱠ ᱴᱷᱟᱠ ᱜᱮᱭᱟ ᱦᱮᱸᱥᱮ᱾
ᱦᱳᱭ ᱦᱳᱭ, ᱟᱫᱚ ᱟᱹᱞᱤ ᱧᱟᱜ ᱦᱚᱨᱟ ᱛᱮᱞᱤᱧ ᱞᱟᱹᱭ ᱞᱮ ᱜᱮ ᱪᱮᱫ ᱞᱮᱠᱟ ᱞᱤᱧ ᱤᱥᱤᱱ ᱵᱟᱥᱟᱝᱼᱟ? ᱟᱹᱞᱤᱧ ᱟᱜ
ᱴᱷᱤᱠ ᱜᱮᱭᱟ᱾ ᱛᱚᱵᱮ ᱞᱟᱹᱭ ᱵᱮᱱ ᱪᱮᱫ ᱞᱮᱠᱟ ᱵᱤᱱ ᱤᱥᱤᱱ
ᱟᱹᱞᱤᱧ ᱦᱚᱸ ᱚᱱᱟ ᱡᱮᱞ ᱩᱛᱩ ᱤᱥᱤᱱ ᱨᱮᱱᱟᱜ ᱜᱮ ᱠᱤᱪᱷᱩ ᱦᱚᱨᱟ ᱞᱤᱧ ᱞᱟᱹᱭᱼᱟ᱾
ᱦᱮᱸ ᱮᱠᱫᱚᱢ, ᱮᱠᱫᱚᱢ᱾
ᱦᱳᱭ ᱡᱮᱞ ᱯᱳᱭᱞᱳ ᱛᱮ ᱟᱵᱩᱱ ᱟᱵᱩᱜ ᱥᱟᱯᱷᱟᱭᱼᱟ᱾
ᱦᱮᱸ᱾
ᱟᱵᱩᱜ ᱥᱟᱯᱷᱟ ᱠᱟᱛᱮᱜ ᱟᱵᱚ ᱠᱚᱸᱲᱟᱭ ᱞᱟᱦᱟ ᱛᱮᱵᱚᱱ ᱪᱚᱸᱫᱟᱭᱼᱟ᱾ ᱢᱟᱱᱮ ᱪᱩᱞᱦᱟᱹᱨ ᱨᱮ ᱥᱮᱸᱜᱮᱞ ᱫᱷᱚᱨᱟᱣ ᱠᱟᱛᱮᱫ ᱫᱤᱭᱮ ᱚᱱᱟ ᱱᱟᱥᱮ ᱱᱟᱸᱜ ᱠᱚᱸᱲᱟᱭ ᱞᱚᱞᱚ ᱠᱟᱛᱮᱜ ᱟᱵᱚ ᱚᱸᱰᱮ ᱥᱩᱱᱩᱢ ᱵᱚᱱ ᱫᱩᱞᱟᱜᱼᱟ, ᱥᱩᱱᱩᱢ ᱞᱟᱹᱭ ᱱᱚᱣᱟ ᱤᱛᱤᱞ ᱥᱩᱱᱩᱢ ᱤᱛᱤᱞ ᱵᱚᱞ ᱛᱮ ᱛᱩᱲᱤ ᱨᱮᱭᱟᱜ ᱡᱟᱦᱟ ᱥᱩᱱᱩᱢ ᱩᱰᱩᱠ ᱚᱜᱼᱟ᱾ ᱦᱳᱭ ᱫᱩᱞ ᱠᱟᱛᱮᱜ ᱚᱱᱟ ᱱᱟᱥᱮ ᱱᱟᱜ ᱞᱚᱞᱚ ᱞᱮᱱ ᱜᱮ ᱥᱩᱱᱩᱢ ᱞᱚᱞᱚ ᱠᱟᱛᱮᱜ ᱟᱵᱩ ᱯᱮᱸᱭᱟᱡ ᱡᱟᱦᱟ ᱢᱮᱱᱟᱜ ᱟᱠᱟᱜᱼᱟ᱾ ᱯᱮᱸᱭᱟᱡ ᱵᱚᱱ ᱜᱮᱫ ᱠᱟᱛᱮᱫ ᱵᱚᱱ ᱠᱷᱟᱸᱡᱚᱭᱟ
ᱦᱮᱸ᱾
ᱯᱮᱸᱭᱟᱡᱽ ᱦᱚᱸ ᱚᱱᱠᱟ ᱱᱟᱥᱮ ‌ᱱᱟᱸᱜ ᱵᱚᱱ ᱠᱚᱥᱟᱣ ᱧᱚᱜ ᱠᱟᱛᱮᱫ ᱫᱤᱭᱮ ᱯᱚᱨ ᱟᱵᱚ ᱯᱟᱸᱪ ᱯᱷᱚᱲᱟᱱ ᱠᱤᱝ ᱵᱟ ᱡᱟᱦᱟ ᱠᱚ ᱢᱮᱱᱟᱜ ᱟᱠᱟᱜᱼᱟ ᱢᱟᱹᱨᱤᱪ ᱡᱟᱦᱟ ᱠᱟᱪᱟ ᱞᱚᱝᱠᱟ ᱢᱮᱱᱟᱜ ᱟᱠᱟᱫ ᱵᱤᱞᱟᱹᱛᱤ ᱢᱮᱱᱟᱜᱼᱟ᱾ ᱦᱳᱭ ᱚᱱᱟ ᱠᱚ ᱵᱚᱱ ᱠᱷᱟᱸᱡᱚ ᱞᱟᱦᱟᱭᱼᱟ᱾
ᱦᱩᱸ
ᱫᱤᱭ ᱮ ᱯᱚᱨ ᱚᱱᱟ ᱠᱚ ᱱᱟᱥᱮ ᱱᱟᱸᱜ ᱤᱥᱤᱱ ᱥᱮ ᱞᱚᱞᱚ ᱞᱮᱱ ᱠᱷᱟᱱ ᱱᱟᱥᱮ ᱱᱟᱸᱜ ᱛᱟᱦᱞᱮ ᱠᱷᱟᱱ ᱫᱚ ᱟᱵᱚ ᱚᱱᱟ ᱡᱮᱞ ᱡᱟᱸᱦᱟ ᱢᱮᱱᱟᱜ ᱟᱠᱟᱸᱜᱼᱟ ᱚᱱᱟ ᱡᱮᱞ ᱵᱚᱱ ᱠᱷᱟᱸᱡᱚᱭᱟ ᱠᱚᱲᱟᱭ ᱨᱮ᱾
ᱦᱮᱸ
ᱫᱤᱭᱮ ᱯᱚᱨ ᱚᱱᱟ ᱦᱚ ᱱᱟᱥᱮ ᱱᱟᱸᱜ ᱤᱥᱤᱱ ᱧᱚᱜ ᱞᱮᱱ ᱠᱷᱟᱱ ᱟᱵᱚ ᱵᱩᱞᱩᱝ ᱵᱚᱱ ᱞᱟᱜᱟᱣ ᱟᱜᱼᱟ᱾
ᱦᱮᱸ
ᱵᱩᱞᱩᱝ ᱠᱚ ᱞᱟᱜᱟᱣ ᱠᱟ ᱠᱟᱛᱮᱫ ᱥᱟᱥᱟᱝ ᱢᱚᱥᱞᱟ ᱡᱟᱦᱟᱸ ᱠᱚ ᱢᱮᱱᱟᱜ ᱟᱠᱟᱫᱟ ᱢᱟᱹᱨᱤᱪ ᱜᱩᱰᱟᱹ ᱡᱤᱨᱟᱹ ᱦᱩ ᱞᱩᱛᱷ ᱚᱱᱟ ᱠᱚ ᱥᱟᱥᱟᱝ ᱢᱚᱥᱞᱟ ᱞᱟᱜᱟᱣ ᱠᱟᱛᱮᱫ ᱠᱤᱪᱷᱩ ᱜᱷᱟᱹᱲᱤᱡ ᱜᱷᱟᱱᱴᱟ ᱠᱟᱛᱮᱫ ᱟᱨ ᱵᱚᱱ ᱦᱟᱹᱨᱩᱵ ᱠᱟᱜ-ᱟ ᱱᱟᱥᱮ ᱱᱟᱥᱮ ᱚᱱᱟ ᱡᱮᱞ ᱨᱮᱭᱟᱜ ᱡᱟᱦᱟᱸ ᱵᱷᱟᱵᱽ ᱥᱮ ᱫᱟᱜ ᱩᱰᱩᱠ ᱞᱮᱱ ᱠᱷᱟᱱ ᱚᱱᱟ ᱵᱚᱱ ᱚᱱᱟ ᱵᱚᱱ ᱱᱟᱥᱮ ᱭᱟᱜ ᱵᱚᱱ ᱦᱮᱰᱮᱡ ᱦᱚᱪᱚᱭᱟ᱾ ᱫᱤᱭᱮ ᱯᱚᱨ ᱚᱱᱟ ᱠᱚᱥᱟᱣ ᱵᱷᱟᱜᱮ ᱧᱚᱜ ᱠᱚᱥᱟᱣ ᱢᱚᱸᱡᱽ ᱠᱟᱛᱮᱜ ᱟᱵᱚ ᱫᱤᱭᱮ ᱯᱚᱨ ᱚᱱᱟ ᱡᱟᱦᱟᱸ ᱛᱤᱱᱟᱹᱜ ᱤᱭᱟᱹ ᱠᱚ ᱢᱮᱱᱟᱜ ᱟᱠᱟᱫᱟ ᱫᱟᱜ ᱠᱚ ᱩᱰᱩᱠ ᱦᱟᱣᱮᱛᱚᱜᱼᱟ᱾ ᱛᱟᱯᱚᱨ ᱟᱵᱚ ᱟᱵᱚ ᱫᱚ ᱫᱟᱜ ᱵᱚᱱ ᱫᱩᱞ ᱞᱟᱜᱼᱟ ᱦᱳᱭ ᱥᱮ᱾ ᱱᱟᱥᱮ ᱱᱟᱜ ᱵᱮᱥᱤ ᱫᱚ ᱵᱟᱝ ᱱᱟᱥᱮ ᱱᱟᱜ ᱵᱚᱱ ᱫᱩᱞ ᱞᱟᱜᱼᱟ ᱫᱤᱭᱮ ᱯᱚᱨ ᱚᱱᱟ ᱫᱩᱞ ᱠᱟᱛᱮᱫ ᱠᱤᱪᱷᱩ ᱜᱷᱟᱹᱲᱤᱡ ᱵᱚᱱ ᱠᱚᱥᱟᱣ ᱦᱚᱪᱚᱭᱟ ᱯᱚᱴᱚᱢ ᱠᱟᱜᱼᱟ ᱵᱚᱱ᱾ ᱮᱸ ᱡᱟᱦᱟᱸ ᱱᱟᱜ ᱛᱟᱣᱟ ᱠᱤᱝ ᱵᱟ ᱡᱟᱦᱟᱸᱱᱟᱜ ᱛᱮᱵᱚᱱ ᱵᱟᱴᱤ ᱛᱮᱵᱚᱱ ᱯᱚᱴᱚᱢ ᱠᱟᱜᱼᱟ᱾ ᱚᱱᱟ ᱦᱮᱸᱰᱮᱡ ᱧᱚᱜ ᱠᱟᱛᱮᱫ ᱜᱮ ᱟᱵᱚ ᱟᱨ ᱦᱚᱸ ᱱᱟᱱᱟ ᱦᱩᱱᱟᱹᱨ ᱡᱟᱦᱟ ᱛᱤᱱᱟᱹᱜ ᱞᱟᱜᱟᱣ ᱛᱮᱱᱟᱜ ᱢᱮᱱᱟᱜ ᱟᱠᱟᱜᱼᱟ ᱦᱟᱸᱜ ᱱᱚᱣᱟ ᱠᱚ ᱜᱚᱨᱚᱢ ᱢᱚᱥᱞᱟ ᱠᱤᱱ ᱵᱟ ᱱᱚᱣᱟ ᱫᱷᱩᱱᱤᱭᱟᱹ ᱯᱮᱠᱮᱴ ᱠᱤᱝ ᱵᱟ
ᱦᱮᱸ ᱦᱮᱸ ᱦᱮᱸ
ᱚᱱᱟ ᱠᱚ ᱞᱟᱜᱟᱣ ᱥᱟᱹᱛ ᱠᱟᱛᱮᱫ ᱟᱵᱚ ᱟᱵᱚ ᱫᱚ ᱟᱨ ᱦᱚᱸ ᱢᱟᱱᱮ ᱱᱟᱥᱮ ᱭᱟᱜ ᱵᱚᱱ ᱫᱚᱦᱚ ᱫᱚᱦᱚ ᱦᱟᱛᱟᱲ ᱠᱟᱜᱼᱟ᱾
ᱦᱩᱸ
ᱚᱱᱟ ᱠᱚ ᱵᱟᱹᱭ ᱵᱟᱹᱭᱛᱮ ᱤᱥᱤᱱ ᱞᱮᱱᱠᱷᱟᱱ ᱡᱤᱞ ᱠᱚ ᱡᱚᱫᱤ ᱵᱚᱱ ᱧᱮᱞ ᱟ ᱞᱟᱹᱵᱤᱫ ᱟᱠᱟᱱᱟ ᱛᱟᱦᱚᱞᱮ ᱠᱷᱟᱱ ᱫᱚᱵᱚᱱ ᱵᱩᱡᱷᱟᱹᱣ ᱧᱟᱢᱟ ᱱᱚᱣᱟ ᱫᱚ ᱵᱟᱝᱢᱟ ᱤᱥᱤᱱ ᱧᱚᱜ ᱠᱟᱱᱟ ᱦᱟᱸᱜ ᱛᱟᱦᱚᱞᱮ ᱠᱷᱟᱱ ᱫᱚ ᱛᱟᱦᱚᱞᱮ ᱠᱷᱟᱱ ᱤᱥᱤᱱ ᱵᱟᱲᱟ ᱠᱟᱛᱮᱜ ᱟᱵᱚ ᱟᱨᱦᱚᱸ ᱵᱚᱱ ᱟᱬᱜᱚᱭᱟ᱾ ᱟᱨ ᱡᱩᱫᱤ ᱚᱱᱟ ᱞᱟᱦᱟ ᱨᱮ ᱞᱟᱹᱭ ᱞᱮᱜᱮ ᱡᱩᱫᱤ ᱟᱵᱚᱵᱚᱱ ᱪᱟᱠᱷᱱᱟ ᱡᱟᱦᱟ ᱠᱚ ᱢᱮᱛᱟᱜ ᱠᱟᱱᱟ ᱞᱮᱴᱚ ᱞᱮᱴᱚ ᱥᱮ ᱡᱟᱦᱟ ᱜᱤᱨᱵᱷᱤ ᱡᱩᱫᱤ ᱵᱚᱱ ᱵᱮᱱᱟᱣ ᱵᱚᱱ ᱥᱟᱱᱟᱭᱮᱫ ᱵᱚᱱᱟ ᱥᱮ ᱫᱟᱠᱟ ᱞᱟᱹᱜᱤᱫ ᱵᱚᱱ ᱨᱟᱥᱮᱭᱟ ᱥᱮ ᱚᱝᱠᱟ ᱯᱚᱨᱤᱢᱟᱱ ᱜᱮᱵᱚᱱ ᱫᱟᱜ ᱟᱜᱼᱟ ᱟᱨ ᱵᱟᱝᱠᱷᱟᱱ ᱚᱱᱠᱟ ᱯᱚᱨᱤᱢᱟᱱ ᱜᱮ ᱫᱟᱜ ᱟᱬᱜᱚᱭᱟᱵᱚᱱ ᱦᱟᱸᱜ᱾ ᱤᱧ ᱫᱚ ᱯᱩᱭᱞᱩ ᱛᱮ ᱱᱚᱣᱟ ᱫᱚᱧ ᱞᱟᱹᱭ ᱫᱟ ᱤᱭᱟᱹ ᱞᱟᱹᱜᱤᱫ ᱞᱟᱹᱜᱤᱫ ᱪᱟᱠᱷᱱᱟ ᱞᱟᱹᱜᱤᱫ᱾ ᱪᱟᱠᱷᱱᱟ ᱵᱚᱞᱛᱮ ᱱᱚᱜᱼᱚᱭ ᱱᱟᱥᱮᱱᱟᱜ ᱜᱨᱮᱵᱷᱤ ᱡᱟᱦᱟᱠᱚ ᱢᱮᱛᱟᱜ ᱠᱟᱱᱟ᱾ ᱵᱮᱥᱤᱭᱟᱜ ᱫᱚ ᱵᱟᱝ ᱫᱟᱠᱟ ᱦᱚ ᱞᱟᱹᱜᱤᱫ ᱦᱚᱸ ᱡᱚᱢ ᱜᱟᱱᱚᱜᱼᱟ ᱟᱨ ᱱᱚᱶᱟ ᱡᱟᱦᱟᱸᱱᱟᱜ ᱥᱟᱛᱮᱜ ᱦᱚᱸ ᱡᱚᱢ ᱜᱟᱱᱚᱜᱼᱟ᱾
ᱦᱩᱸ
ᱦᱚᱧᱠᱟᱜᱮ ᱤᱧᱦᱚ ᱤᱭᱟᱹ ᱵᱤᱥᱤ ᱫᱚᱵᱚᱱ ᱵᱟᱵᱩᱱ ᱫᱟᱜ ᱟ ᱥᱟᱹᱨᱤᱧ ᱪᱮᱞᱟ ᱪᱟᱞᱟᱣ ᱧᱚᱜ ᱵᱷᱟᱵ ᱵᱚᱱ ᱟᱬᱜᱚᱭᱟ,
ᱦᱳᱭ ᱥᱮ ᱚᱱᱟ ᱠᱚ ᱟᱬᱜᱩ ᱧᱚᱜ ᱠᱟᱛᱮᱜ ᱫᱤᱭᱟᱹᱯᱚᱨ ᱵᱟᱹᱴᱤ ᱠᱩ ᱡᱟᱦᱟᱸ ᱠᱚ ᱢᱮᱱᱟᱜ ᱠᱟᱫᱟ ᱵᱟᱴᱤ ᱠᱩ ᱛᱤᱱᱟᱹᱜ ᱦᱚᱲ ᱴᱷᱮᱡ ᱵᱚᱱ ᱞᱩᱭᱟ ᱦᱳᱭ ᱮᱱᱟᱵᱚᱱ ᱥᱩᱨ ᱠᱮᱜ ᱜᱮ ᱥᱩᱨ ᱠᱮᱛᱮᱜ ᱵᱚᱱ ᱥᱚᱢᱟᱱ ᱥᱚᱢᱟᱱ ᱵᱚᱱ ᱦᱟᱹᱴᱤᱧ ᱠᱮᱛᱮᱜ ᱵᱚᱱ ᱡᱚᱢᱟ ᱦᱳᱭᱥᱮ᱾
ᱛᱚ ᱜᱚᱝᱠᱮ ᱡᱮᱢᱚᱱ ᱯᱚᱨᱤᱢᱟᱱ ᱛᱮ ᱥᱟᱜᱩᱱ ᱞᱟᱜᱟᱜ-ᱟ ᱢᱚᱥᱞᱟᱢ ᱞᱟᱜᱟᱜ-ᱟ ᱚᱝᱠᱟᱱ ᱯᱚᱨᱤᱢᱟᱱ ᱛᱮ ᱥᱮᱵᱮᱞ ᱡᱟᱹᱥᱛᱤᱜ-ᱟ ᱛᱚ ᱢᱟᱱᱮ ᱚᱝᱠᱟ ᱥᱤᱵᱤᱞ ᱡᱟᱹᱥᱛᱤ ᱞᱟᱹᱜᱤᱫ ᱫᱚ ᱢᱟᱱᱮ ᱯᱩᱨᱟᱹᱢ ᱯᱩᱨᱤ ᱢᱚᱥᱞᱟᱢ ᱮᱢᱟᱜ ᱚᱝᱠᱟ ᱫᱚ ᱵᱟᱝ ᱡᱮ ᱟᱹᱰᱤ ᱩᱥᱛᱟᱹᱨ ᱜᱮ ᱢᱚᱥᱞᱟᱧ ᱮᱢᱟᱜ ᱚᱱᱠᱟ ᱫᱚ ᱵᱟᱝ᱾ ᱢᱟᱱᱮ ᱡᱟ ᱩᱰᱩᱝ ᱞᱟᱜᱟᱜᱟ ᱟ ᱚᱱᱠᱟ ᱦᱚᱸ ᱢᱟᱱᱮ ᱥᱤᱵᱤᱞ ᱵᱷᱟᱵᱛᱮ ᱡᱚᱢ ᱞᱟᱹᱜᱤ
ᱦᱳᱭ ᱡᱮᱢᱚᱱ ᱡᱤᱞ ᱛᱤᱱᱟᱹᱜ ᱡᱮᱞ ᱛᱤᱱᱟᱹᱜ ᱜᱟᱱ ᱢᱮᱱᱟᱜ ᱟᱠᱟᱫ ᱛᱟᱵᱚᱱᱟ ᱦᱳᱭ ᱚᱱᱟ ᱯᱚᱨᱤᱢᱟᱱ ᱛᱮᱜᱮᱵᱚᱱ ᱞᱟᱹᱜᱟᱣ ᱟ ᱯᱮᱸᱭᱟᱡ ᱠᱚ ᱟᱫᱟ ᱨᱟᱹᱥᱩᱱ ᱦᱳᱭᱪᱚᱱ ᱦᱳᱭᱥᱮ ᱟᱵᱚ ᱡᱩᱫᱤ ᱠᱚᱢ ᱯᱟᱥᱥᱚ ᱡᱤᱞ ᱛᱟᱵᱚᱱ ᱟᱨ ᱫᱩᱥᱚ ᱛᱤᱱᱥᱚ ᱯᱮᱭᱟᱡ ᱟᱫᱟ ᱨᱟᱹᱥᱩᱱ ᱵᱚᱱ ᱞᱟᱜᱟᱣᱟᱜ-ᱟ ᱛᱟᱦᱞᱮ ᱠᱷᱟᱡ ᱫᱚ ᱚᱱᱟ ᱫᱚ ᱵᱟᱹᱲᱤᱡᱚᱜ ᱛᱟᱵᱚᱱᱟ ᱵᱟᱝ ᱥᱤᱵᱤᱞ ᱛᱟᱵᱚᱱᱟ ᱦᱳᱭ ᱥᱮ᱾ᱦᱳᱭ ᱦᱳᱭ
ᱡᱟᱦᱟᱸ ᱢᱟᱱᱮ ᱵᱟᱝ ᱴᱷᱤᱠᱟ ᱢᱟᱱᱮ ᱯᱚᱨᱤᱢᱟᱱ ᱞᱮᱠᱟ ᱢᱚᱥᱞᱟ ᱞᱟᱜᱟᱣ ᱠᱟᱛᱮᱜ ᱢᱟᱱᱮ ᱡᱟ ᱩᱰᱟᱹᱱ ᱚᱱᱟᱨᱮ ᱞᱟᱹᱠᱛᱤᱜ-ᱟ ᱟᱜᱮ ᱢᱚᱥᱞᱟ ᱞᱟᱜᱟ ᱠᱟᱛᱮᱜ ᱱᱚᱣᱟ ᱠᱚ ᱟᱫᱚ ᱤᱥᱤᱱ ᱵᱟᱥᱤᱱ
ᱦᱳᱭ ᱟᱢ ᱵᱷᱟᱜᱮᱭᱟ ᱦᱚᱲᱚ ᱯᱚᱠᱠᱷᱮ ᱦᱚᱸ ᱞᱟᱡ ᱠᱚ ᱵᱟᱹᱲᱤᱡ ᱫᱟᱲᱮᱜ-ᱟ ᱦᱚᱲᱢᱚ ᱵᱟᱹᱲᱤᱡ ᱫᱟᱲᱮᱭᱟᱜ-ᱟ ᱦᱳᱭᱥᱮ᱾
ᱦᱮᱸ
ᱠᱚᱢ ᱢ ᱤᱥᱤᱱ ᱢᱚᱥᱞᱟ ᱡᱚᱢ ᱞᱮᱠᱷᱟᱡ ᱜᱮ ᱟᱵᱚᱣᱟᱜ ᱦᱚᱲᱢᱚ ᱦᱚᱸ ᱵᱷᱟᱜᱮ ᱛᱟᱦᱮᱱᱟ ᱞᱟᱡ ᱦᱚᱸ ᱵᱷᱟᱜᱮ ᱛᱟᱦᱮᱱᱟ᱾
ᱦᱚᱸᱭ
ᱟᱨ ᱛᱷᱟᱞᱮ ᱛᱤᱦᱤᱧ ᱫᱚ ᱱᱤᱱᱟᱹᱜ ᱜᱮᱞᱟᱝ ᱨᱚᱯᱚᱲᱟ, ᱟᱹᱰᱤ ᱜᱟᱱ ᱞᱟᱝ ᱨᱚᱯᱚᱲ ᱠᱮᱫᱟ ᱧᱤᱫᱟᱹᱭ ᱧᱚᱜ ᱱᱟ᱾